ᱮᱞᱳ,
ᱮᱸ ᱡᱚᱦᱟᱨ ᱜᱮ ᱾
ᱦᱮᱸ, ᱡᱚᱦᱟᱨ ᱜᱮ᱾
ᱟᱸ ᱪᱮᱫ ᱠᱟ ᱢᱮᱱᱟᱜ ᱵᱤᱱᱟ?
ᱩᱢ, ᱱᱟᱯᱟᱭ ᱜᱮ ᱢᱮᱱᱟᱜ ᱞᱤᱧᱟ ᱾
ᱚᱲᱟᱜ ᱥᱮᱫ ᱪᱮᱫ ᱞᱮᱠᱟ ᱢᱮᱱᱟᱜ ᱠᱚᱣᱟ?
ᱚᱲᱟᱜ ᱨᱮᱦᱚᱸ ᱱᱟᱯᱟᱭ ᱜᱮ᱾
ᱟᱹᱞᱤᱧ ᱦᱚᱸ ᱵᱮᱥ ᱵᱟᱲᱟ ᱜᱮ ᱢᱮᱱᱟᱜ ᱞᱤᱧᱟ᱾ ᱟᱨ ᱚᱲᱟᱜ ᱥᱮᱫ ᱠᱚ ᱦᱚᱸ ᱵᱮᱥ ᱵᱟᱲᱟ ᱜᱮ ᱢᱮᱱᱟᱜ ᱠᱚᱣᱟ᱾
ᱚ᱾
ᱟᱨ ᱟᱵᱮᱱᱟᱹᱵᱤᱱ ᱚᱱᱛᱮ ᱫᱚ ᱳᱭᱮᱫᱟᱨ ᱠᱚ ᱪᱮᱫ ᱞᱮᱠᱟ ᱢᱮᱱᱟᱜ ᱟᱠᱟᱫᱟ ᱦᱟᱸᱜ ᱛᱮᱦᱮᱧ ᱫᱚ?
ᱩᱸᱦᱩᱜ ᱛᱮᱦᱮᱧ ᱫᱚ ᱫᱟᱜ ᱠᱚᱫᱚ ᱵᱟᱭ ᱡᱚᱲᱚᱮᱜᱼᱟ, ᱥᱮᱛᱳᱝ ᱠᱟᱜᱼᱟᱭ ᱛᱮᱦᱮᱧ ᱫᱚ ᱥᱮᱛᱟᱜ ᱠᱷᱚᱱᱟᱜ ᱜᱮ᱾
ᱟᱪᱪᱷᱟ ᱦᱚᱞᱟ ᱢᱟᱸᱫᱷᱮᱨ ᱫᱚ ᱚ ᱱᱚᱱᱛᱮ ᱫᱚ ᱫᱟᱜ ᱵᱷᱟᱲᱟ ᱟᱠᱟᱫᱟ᱾
ᱦᱩᱸ ᱦᱚᱞᱟ ᱢᱟᱸᱫᱷᱮᱨ ᱫᱚ ᱡᱚᱲᱚᱭᱮᱫ ᱜᱮ ᱛᱟᱦᱮᱸ ᱟᱫᱚ ᱩᱸᱜ ᱩᱱᱟᱹᱜᱴᱟ ᱫᱚ ᱵᱟᱝ ᱦᱟᱞᱠᱟ ᱦᱟᱞᱠᱟ ᱡᱚᱨᱟᱭᱮᱫ ᱛᱟᱦᱮᱸᱜ-ᱮ᱾
ᱟᱯᱮ ᱚᱱᱛᱮ ᱫᱚ ᱟ ᱪᱟᱥ ᱠᱚᱫᱚ ᱱᱟᱦᱟᱜ ᱠᱷᱟᱱ ᱛᱤᱱᱟᱹᱜ ᱜᱟᱱ ᱞᱟᱦᱟ ᱟᱠᱟᱱᱟ?
ᱪᱟᱹᱥ ᱠᱟᱹᱢᱤ ᱫᱚ ᱱᱮᱜ-ᱮ ᱥᱩᱨᱩᱜ ᱠᱟᱱᱟ ᱟᱞᱮ ᱱᱚᱛᱮ ᱫᱚ᱾
ᱛᱟ ᱟᱯᱮ ᱫᱚ ᱟ ᱛᱤᱱᱟᱹᱜᱴᱟ ᱯᱮ ᱤᱭᱟᱹ ᱠᱮᱫᱟ?
ᱟᱞᱮ ᱦᱚᱸ-ᱚᱭ ᱦᱚᱞᱟ ᱢᱟᱸᱫᱷᱮᱨ ᱠᱷᱚᱱ ᱞᱚᱦᱚᱭ ᱞᱮ ᱟᱨᱚᱢᱵᱚ ᱠᱟᱜ-ᱟ ᱞᱮ᱾
ᱟᱞᱮ ᱦᱚᱸ ᱤᱱᱠᱟᱹ ᱜᱮ ᱱᱟᱦᱟᱜ᱾ ᱮᱸ ᱟᱞᱮ ᱥᱮᱫ ᱫᱚ ᱦᱟᱸᱜ ᱦᱚᱞᱟ ᱢᱟᱸᱫᱷᱮᱨ ᱫᱚ ᱦᱟᱸᱜ ᱫᱟᱜ ᱟᱠᱟᱫ ᱜᱮᱭᱟᱭ ᱦᱟᱸᱜ ᱟᱫᱚ ᱛᱤᱦᱤᱧ ᱦᱟᱸᱜ ᱥᱮᱛᱟᱜ ᱨᱮ ᱦᱟᱞᱠᱟ ᱦᱟᱞᱠᱟᱭ ᱫᱟᱜ ᱮᱫ ᱛᱟᱦᱮᱸᱱᱟ ᱟᱫᱚ ᱱᱤᱛᱚᱜ ᱫᱚ ᱦᱟᱸᱜ ᱫᱟᱜ ᱫᱚ ᱵᱟᱭ ᱫᱟᱜ ᱮᱫᱟ᱾ ᱦᱟᱠᱟ ᱦᱟᱞᱠᱟᱭ ᱥᱤᱸᱛᱩᱜ ᱧᱚᱜ-ᱮ ᱥᱤᱸᱛᱩᱝ ᱟᱠᱟᱫ-ᱟ ᱟᱨ ᱰᱩᱸᱰᱨᱩ ᱟᱫᱚ ᱨᱚᱦᱚᱭ ᱠᱚᱫᱚ ᱦᱟᱸᱜ ᱟᱹᱣᱨᱤ ᱮᱦᱚᱵ ᱦᱩᱭᱩᱜᱼᱟ᱾ ᱜᱟᱯᱟ ᱢᱮᱭᱟᱝ ᱠᱷᱚᱱᱟᱜ ᱮᱦᱚᱵ ᱞᱟᱜᱟᱜ ᱦᱟᱸᱜ ᱟᱫᱚ ᱜᱟᱹᱪᱷᱤ ᱠᱚᱞᱮ ᱛᱟᱲᱟᱣ ᱵᱟᱲᱟᱭ ᱮᱫᱟ ᱚᱱᱟ ᱡᱟᱦᱟᱸ ᱛᱚᱞᱟ ᱠᱚ ᱢᱮᱛᱟᱜ ᱠᱟᱱᱟ᱾ ᱡᱷᱚᱛᱚ ᱛᱟᱲᱟᱣ ᱠᱟᱛᱮᱫ ᱞᱮ ᱤᱭᱟᱹ ᱠᱟᱜ ᱠᱟᱱᱟ᱾
ᱫᱚᱦᱚᱸ ᱠᱟᱜ ᱠᱟᱱᱟ ᱯᱮ ᱵᱟᱝ ᱥᱮ?
ᱦᱮᱸ ᱦᱮᱸ, ᱢᱤᱫ ᱫᱤᱱ ᱛᱮᱫᱚ ᱟᱨ ᱵᱟᱝ ᱜᱟᱱᱚᱜᱼᱟ, ᱛᱟᱲᱟᱣ ᱠᱟᱛᱮᱫ ᱞᱮ ᱫᱚᱦᱚᱸ ᱠᱟᱜᱼᱟ ᱤᱭᱟᱹᱨᱮ᱾ ᱤᱭᱟᱹ ᱜᱷᱩᱴᱩ ᱠᱚᱨᱮᱜ ᱞᱮ ᱤᱭᱟᱹ ᱠᱟᱜ-ᱟ ᱦᱟᱜ ᱟᱨ ᱨᱟᱠᱟᱵ ᱠᱟᱜᱼᱟ ᱟᱨ ᱜᱟᱯᱟ ᱢᱮᱭᱟᱝ ᱠᱷᱚᱱᱟᱜ ᱦᱟᱸᱜ
ᱟᱞᱮ ᱥᱮᱫ ᱢᱟ ᱚᱝᱠᱟ ᱫᱚ ᱵᱟᱝ ᱠᱚ ᱨᱚᱦᱚᱭᱟ ᱢᱟᱱᱮ ᱛᱚᱞᱟ ᱛᱚᱞᱟ ᱦᱚᱸᱠᱚ ᱛᱳᱫ ᱟᱠᱚ ᱟᱨ ᱤᱭᱟᱹ ᱨᱚᱦᱚᱭ ᱦᱚᱸᱠᱚ ᱨᱚᱦᱚᱭ ᱟᱠᱚ᱾
ᱟ ᱦᱮᱸ ᱟᱫᱚ ᱚᱱᱟ ᱫᱚ ᱚᱱᱟ ᱦᱚᱸ ᱟᱨ ᱱᱤᱝᱠᱟᱹ ᱦᱚᱸ ᱟᱫᱚ ᱢᱤᱫ ᱥᱟᱶ ᱛᱮᱠᱚ ᱛᱩᱫ ᱠᱟ-ᱟ ᱟᱞᱮ ᱥᱮᱫ ᱫᱚ ᱟᱨ ᱮᱠᱮᱵᱟᱨᱮ ᱦᱟᱸᱜ ᱢᱟᱨᱟᱝ ᱢᱟᱨᱟᱝ ᱠᱷᱮᱛ ᱡᱟᱦᱟᱸ ᱢᱩᱱᱤᱥ ᱠᱚ ᱞᱟᱜᱟᱣ ᱠᱟᱛᱮᱫ ᱠᱚ ᱤᱭᱟᱹ ᱠᱚᱣᱟᱦᱟᱸᱜ, ᱟᱫᱚ ᱤᱱᱟᱹᱠᱷᱟᱱ ᱵᱟᱨ ᱵᱟᱨ ᱫᱚ ᱵᱟᱝ ᱤᱭᱟᱹ ᱞᱟᱜᱟᱜᱼᱟ᱾ ᱢᱤᱫ ᱫᱤᱱ ᱛᱮ ᱜᱮ ᱦᱟᱸᱜ ᱚᱱᱠᱟ ᱟᱹᱭ ᱦᱮᱸ ᱦᱮᱸ, ᱟᱫᱚ ᱢᱤᱫ ᱫᱤᱱ ᱨᱮᱜᱮ ᱦᱟᱸᱜ ᱚᱱᱠᱟ ᱯᱮᱭᱟ ᱯᱩᱱᱭᱟ ᱠᱷᱮᱛ ᱠᱚ ᱤᱭᱟᱹᱭ ᱦᱮᱸᱛᱚ ᱟᱫᱚ ᱢᱩᱱᱤᱥ ᱠᱚ ᱞᱟᱜᱟᱣ ᱠᱟᱛᱮᱫ ᱛᱚ᱾ ᱫᱚᱥ ᱯᱟᱨᱚ ᱡᱚᱱ ᱟᱛᱮᱜ ᱡᱩᱫᱤ ᱚᱝᱠᱟ ᱤᱭᱟᱹ ᱛᱟᱞᱦᱮ ᱠᱷᱟᱱ ᱫᱚ ᱟᱨᱟᱢ ᱥᱮ ᱢᱤᱫ ᱫᱤᱱ ᱨᱮᱫᱚ ᱦᱟᱸᱜ ᱯᱟᱜ-ᱟ ᱯᱟᱸᱥᱴᱤ ᱮ ᱯᱟᱸᱪᱴᱤ ᱪᱷᱩᱴᱤ ᱵᱟᱝ ᱨᱮᱦᱚᱸ ᱯᱮᱭᱟ ᱯᱩᱱᱭᱟᱹ ᱠᱷᱮᱛ ᱫᱚ ᱦᱟᱸᱜ ᱟᱨᱟᱢ ᱥᱮ ᱦᱩᱭᱩᱜ-ᱟ᱾
ᱦᱳᱭ ᱦᱳᱭ ᱚᱱᱟᱛᱮ ᱦᱳᱭᱛᱚ ᱥᱩᱵᱤᱫᱟ ᱞᱟᱹᱜᱤᱫ ᱚᱝᱠᱟ ᱠᱟᱛᱮ ᱯᱮ ᱫᱚᱦᱚ ᱠᱟᱜ ᱠᱟᱱᱟ ᱵᱟᱝ ᱥᱮ?
ᱟᱯᱮ ᱚᱱᱛᱮ ᱫᱚ ᱵᱤᱨ ᱵᱩᱨᱩ ᱠᱚ ᱢᱮᱱᱛᱮ ᱢᱮᱱᱟᱜ ᱜᱮᱭᱟ ᱥᱮ ᱵᱟᱝ?
ᱦᱮᱸ ᱵᱤᱨ ᱢᱮᱱ ᱵᱤᱨᱤ ᱵᱤᱨᱤ ᱜᱮᱭᱟ ᱟᱞᱮᱥᱮᱫ ᱫᱚ᱾
ᱵᱟᱝ ᱟᱨ ᱵᱩᱨᱩ ᱠᱚ ᱢᱮᱱᱟᱜ-ᱟ? ᱟ ᱥᱮ ᱵᱟᱝ?
ᱵᱩᱨᱩ ᱠᱚᱫᱚ ᱵᱟᱹᱱᱩᱜ ᱠᱟᱜ-ᱟ ᱩᱸ ᱟᱞᱮ ᱥᱩᱨ ᱠᱚᱨᱮ ᱫᱚ᱾
ᱟ ᱠᱟ ᱵᱤᱨ ᱠᱚᱫᱚ ᱫᱚᱢᱮ ᱢᱮᱱᱟᱜ ᱟ?
ᱦᱮᱸ ᱦᱮᱸ, ᱵᱤᱨ ᱠᱚᱫᱚ ᱫᱚᱢᱮ ᱜᱮ ᱢᱮᱱᱟᱜ ᱠᱟᱜ-ᱟ᱾
ᱛᱟᱞᱦᱮ ᱵᱤᱨ ᱠᱚᱨᱮᱜ ᱪᱮᱞᱤ ᱠᱚ ᱢᱮᱱᱟᱜ ᱠᱚᱣᱟ, ᱦᱟᱛᱤ ᱛᱟᱯᱚᱨᱮ ᱦᱩᱭᱩᱜ ᱠᱟᱱᱟ ᱛᱟᱹᱨᱩᱵᱽ ᱛᱟᱯᱚᱨᱮ
ᱢᱟᱱᱮ ᱱᱩᱝᱠᱩ ᱠᱚᱫᱚ ᱵᱟᱝ ᱠᱚ ᱧᱮᱞᱚᱜᱚᱜ ᱜᱮᱭᱟ ᱟᱞᱮ ᱟᱞᱮᱥᱮᱫ ᱫᱚ ᱩᱝᱠᱩ ᱵᱤ ᱤᱭᱟᱹ ᱪᱤᱞᱤ ᱠᱚ ᱞᱟᱹᱭᱟ ᱦᱟᱛᱤ ᱠᱚᱫᱚ ᱛᱟᱹᱨᱩᱵᱽ ᱠᱚᱫᱚ ᱱᱩᱝᱠᱩ ᱫᱚ ᱵᱟᱝ ᱠᱚ ᱦᱤᱡᱩᱜ ᱜᱮᱭᱟ ᱠᱚ᱾
ᱟ ᱟᱪᱪᱷᱟ ᱤᱭᱟᱹ ᱠᱚᱫᱚ ᱚᱱᱮ, ᱦᱮᱸ ᱞᱟᱹᱭ ᱵᱤᱱ᱾
ᱮᱸ ᱞᱟᱹᱭ ᱫᱟᱞᱤᱧ ᱡᱮ ᱦᱟᱹᱛᱤ ᱛᱟᱦᱮᱸ ᱞᱮᱠᱟᱱ ᱡᱟᱭᱜᱟ ᱫᱚ ᱵᱟᱝ ᱠᱟᱱᱟ ᱚᱱᱟ ᱠᱚᱨᱮ ᱫᱚ ᱢᱟᱱᱮ ᱫᱚᱢᱮ ᱫᱷᱤᱨᱤ ᱠᱚ ᱢᱮᱱᱟᱜ-ᱟ᱾ ᱛᱟᱯᱚᱨᱮ ᱦᱟᱱᱟ ᱩᱥᱩᱞ ᱪᱷᱮᱯᱚ ᱡᱟᱭᱜᱟ ᱠᱟᱱᱟ ᱛᱚ ᱟᱫᱚ ᱚᱱᱟ ᱠᱚᱨᱮ ᱫᱚ ᱵᱟᱝ ᱠᱚ ᱛᱟᱦᱮᱸ ᱫᱟᱲᱮᱜ ᱟᱠᱚ᱾
ᱮᱸ ᱟᱪᱪᱷᱟ ᱟᱨ ᱚᱱᱮ ᱡᱟᱦᱟᱸ ᱵᱤᱱ ᱞᱟᱹᱭ ᱠᱮᱫᱟ ᱵᱤᱨ ᱨᱮᱫᱚ ᱵᱮᱥᱤ ᱪᱮᱜ ᱮ ᱫᱟᱨᱮ ᱠᱚ ᱢᱮᱱᱟᱜ-ᱟ ᱢᱮᱱᱛᱮ? ᱡᱮᱢᱚᱱ ᱦᱩᱭᱳᱜ ᱠᱟᱱᱟ ᱥᱟᱨᱡᱚᱢ ᱵᱤᱨ ᱛᱟᱯᱚᱨᱮ ᱟᱨᱚ ᱟᱨᱚ ᱢᱮᱱᱟᱜ-ᱟ ᱚᱝᱠᱟ ᱪᱮᱫ ᱠᱚ ᱢᱮᱛᱟᱜ ᱠᱟᱱᱟ ᱦᱟᱸᱜ ᱛᱤᱨᱤᱞ ᱛᱟᱨᱚᱵᱽ ᱠᱚ ᱢᱮᱛᱟᱜ ᱠᱟᱱ ᱫᱚ ᱚᱱᱮ ᱥᱚᱡᱟ ᱥᱚᱡᱟ᱾
ᱪᱮᱜ ᱫᱟᱨᱮ?
ᱚᱱᱮ ᱪᱤᱜ ᱫᱟᱨᱮ ᱠᱚ ᱢᱮᱛᱟᱜ ᱠᱟᱱ ᱫᱚ ᱥᱟᱨᱡᱚᱢ ᱵᱟᱫ ᱠᱟᱛᱮ ᱟᱨ ᱢᱤᱫᱴᱮᱱ ᱦᱟᱸᱜ ᱵᱟᱝ ᱠᱚ ᱢᱮᱛᱟᱜ ᱠᱟᱱᱟ᱾ ᱪᱮᱫ ᱫᱟᱨᱮ ᱦᱟᱸᱜ ᱵᱤᱨ ᱫᱟᱨᱮ ᱦᱟᱸᱜ ᱟᱫᱚ ᱥᱚᱡᱟ ᱥᱚᱡᱟ ᱜᱮ ᱢᱚᱡᱽ ᱧᱚᱜ᱾ ᱚᱱᱟ ᱫᱚ ᱯᱟᱞᱦᱟ ᱜᱮᱠᱚ ᱤᱭᱟᱹᱭ ᱛᱟᱸᱦᱮᱱ ᱫᱚ ᱦᱩᱲᱩ ᱛᱤᱠᱤ ᱥᱚᱢᱚᱭ ᱚᱱᱟ ᱠᱚ ᱡᱚᱜ ᱤᱭᱟᱹᱭ ᱛᱟᱸᱦᱮᱱ ᱫᱚ᱾
ᱚᱱᱟ ᱡᱟᱦᱟᱸ ᱠᱚ ᱢᱮᱱᱟ ᱚᱱᱟ ᱮᱸᱜ
ᱵᱟᱞᱤᱧ ᱫᱤᱥᱟᱹᱭ ᱮᱫᱟ ᱦᱟᱸᱜ ᱱᱤᱛᱚᱜ ᱫᱚ ᱦᱟᱸᱜ ᱪᱮᱫ ᱠᱚ ᱢᱮᱛᱟᱜ-ᱟ ᱚᱱᱟ ᱵᱤᱨ ᱫᱟᱨᱮ ᱜᱮᱠᱚ ᱢᱮᱛᱟᱜ-ᱟ ᱢᱚᱱᱮ ᱦᱚᱭ᱾
ᱵᱤᱨ ᱵᱟᱜᱟᱱ ᱠᱟᱱᱟ ᱦᱳᱭᱛᱚ ᱚᱱᱟ ᱯᱚᱴᱟᱥ ᱵᱟᱜᱟᱱ ᱠᱚ ᱦᱳᱭᱛᱚ᱾
ᱦᱮᱸ ᱦᱮᱸ, ᱟᱪᱪᱷᱟ ᱚᱱᱛᱮ ᱟᱯᱮᱭᱟᱜ ᱦᱮᱸ ᱟᱯᱮᱭᱟᱜ ᱦᱮᱸ ᱞᱟᱹᱭ ᱵᱤᱱ, ᱦᱮᱸ ᱚᱱᱟᱠᱚ ᱡᱟᱦᱟᱸ ᱠᱚ ᱨᱚᱦᱚᱭ ᱫᱚ ᱚᱱᱟ ᱥᱚᱨᱠᱟᱨ ᱠᱷᱚᱱᱟᱜ᱾ ᱠᱚ ᱨᱚᱦᱚᱭ ᱦᱚᱪᱚ ᱟᱹᱱᱤᱡ ᱫᱚ ᱮᱠᱥᱚ ᱫᱤᱱ ᱨᱮᱱᱟᱜ ᱠᱟᱹᱢᱤ ᱠᱚ᱾
ᱦᱮᱸ ᱦᱮᱸ ᱦᱮᱸ, ᱚᱱᱟ ᱠᱚᱫᱚ ᱚᱱᱟ ᱯᱚᱴᱟᱥ ᱫᱟᱨᱮ ᱠᱚ ᱠᱟᱱᱟ᱾ ᱚᱱᱟ ᱠᱚ ᱨᱚᱦᱚᱭ ᱫᱚᱠᱚ ᱨᱚᱦᱚᱭ ᱠᱟᱜ ᱜᱮᱭᱟ ᱠᱚ᱾ ᱚ ᱟᱫᱚ ᱚᱱᱟ ᱠᱚᱛᱮ ᱟᱞᱮᱥᱮᱫ ᱫᱚ ᱵᱤᱨ ᱠᱚ ᱢᱮᱱᱟᱜ-ᱟ ᱛᱚ ᱟᱫᱚ ᱚᱱᱟ ᱠᱚᱫᱚ ᱵᱟᱝ ᱠᱚ ᱤᱭᱟᱹᱭ ᱜᱮᱭᱟ᱾
ᱚᱸᱻ᱾ ᱛᱟᱞᱮ ᱟᱨ ᱚᱱᱟ ᱡᱟᱦᱟᱸ ᱟᱯᱮ ᱚᱱᱛᱮ ᱯᱤᱴᱷᱟᱹ ᱠᱚ ᱦᱩᱭᱩᱜ ᱛᱟᱦᱮᱱᱟ ᱥᱚᱨᱦᱟᱭ ᱤᱭᱟᱹ ᱠᱚᱨᱮ ᱛᱟᱦᱞᱮ ᱚᱱᱟ ᱫᱚ ᱪᱮᱫ ᱥᱟᱠᱟᱢ ᱨᱮᱯᱮ ᱤᱭᱟᱹᱭ ᱛᱟᱦᱮᱸᱜ?
ᱟᱞᱮ ᱫᱚ ᱥᱟᱨᱡᱚᱢ ᱥᱟᱠᱟᱢ ᱨᱮ᱾
ᱚ ᱛᱟᱞᱦᱮ ᱥᱟᱨᱡᱚᱢ ᱵᱤᱨ ᱠᱚᱫᱚ ᱩᱱᱟᱹᱜ ᱫᱚ ᱦᱟᱸᱜ ᱵᱟᱹᱱᱩᱜ-ᱟ ᱟᱯᱮ ᱥᱮᱫ ᱫᱚ?
ᱟᱞᱮᱥᱮᱱ ᱢᱟ ᱥᱟᱨᱡᱚᱢ ᱵᱤᱨ ᱜᱮ ᱢᱮᱱᱟᱜ ᱠᱟᱜ-ᱟ᱾
ᱟᱯᱮ ᱫᱚ ᱠᱤ ᱤᱭᱟᱹ ᱥᱮᱫ ᱯᱮ ᱯᱟᱲᱟᱜ ᱠᱟᱱᱟ ᱚᱱᱛᱮ ᱪᱮᱫ ᱤᱧ ᱞᱟᱹᱭᱟ ᱚᱱᱛᱮ ᱤᱭᱟᱹ ᱥᱳᱱᱟᱢᱩᱠᱷᱤ ᱥᱮᱫ, ᱚᱱᱛᱮ ᱫᱚ ᱵᱤᱥᱤ ᱥᱟᱨᱡᱚᱢ ᱵᱤᱨ ᱠᱚ ᱢᱮᱱᱟᱜ ᱟᱠᱟᱫᱟ ᱛᱚ᱾
ᱦᱳᱭ ᱦᱳᱭ ᱚᱱᱟ ᱥᱩᱨ ᱠᱚᱨᱮᱜ ᱜᱮ᱾
ᱮᱸ ᱡᱚᱭᱯᱩᱨ ᱛᱟᱯᱚᱨ ᱦᱩᱭᱩᱜ ᱠᱟᱱᱟ, ᱡᱚᱭᱯᱩᱨ ᱵᱤᱨ ᱵᱮᱱ ᱟᱸᱡᱚᱢ ᱟᱠᱟᱫᱟ ᱛᱚ?
ᱦᱩᱸ, ᱟᱸᱡᱚᱢ ᱠᱟᱜ-ᱟ ᱞᱤᱧ। ᱚᱯᱮ ᱥᱮᱫ ᱫᱚ ᱢᱮᱱᱟᱜ ᱟᱠᱟᱜ ᱥᱮ ᱵᱟᱝᱟ ᱥᱟᱨᱡᱚᱢ ᱵᱤᱨ ᱠᱚ?
ᱟᱞᱮ ᱥᱮᱫ ᱫᱚ ᱚᱱᱠᱟ ᱫᱚ ᱵᱟᱹᱱᱩᱜ ᱟᱠᱟᱫᱟ, ᱟᱞᱮ ᱥᱮᱫ ᱫᱚ ᱚᱱᱟ ᱡᱟᱦᱮᱨ ᱨᱮᱜᱮ ᱡᱟ ᱾ ᱯᱟᱸᱪᱴᱤ ᱪᱷᱚᱴᱤ ᱫᱟᱨᱮ ᱢᱮᱱᱟᱜᱼᱟ, ᱤᱱᱟᱹᱜᱮ ᱥᱟᱨᱡᱚᱢ ᱫᱟᱨᱮ ᱟᱨ ᱚᱱᱠᱟ ᱥᱩᱨ ᱠᱚᱨᱮ ᱫᱚ ᱵᱟᱹᱱᱩᱜᱼᱟ, ᱟᱨ ᱥᱟᱨᱡᱚᱢ ᱵᱤᱨ ᱦᱚᱸ ᱵᱟᱹᱱᱩᱜ ᱟᱠᱟᱫᱟ ᱟᱨ ᱡᱟᱦᱟᱸ ᱞᱮᱠᱟ ᱵᱤᱱ ᱞᱟᱹᱭ ᱠᱮᱫᱟ ᱚᱱᱮ ᱯᱚᱴᱟᱥ ᱾ ᱚᱱᱟ ᱠᱚᱫᱚ ᱦᱟᱸᱜ ᱠᱷᱟᱱ ᱦᱚᱲᱜᱮ ᱦᱟᱸᱜ ᱠᱚ ᱞᱟᱜᱟᱣ ᱠᱟᱫᱟ, ᱚᱱᱟ ᱮᱠᱥᱚ ᱫᱤᱱ ᱨᱮᱱᱟᱜ ᱠᱟᱹᱢᱤ ᱾ ᱥᱮᱨᱚᱠᱚᱢ ᱢᱟᱨᱟᱝ ᱵᱤᱨ ᱦᱚᱸ ᱵᱟᱱᱩᱜᱼᱟ, ᱟᱨ ᱵᱩᱨᱩ ᱠᱚᱦᱚᱸ ᱵᱟᱱᱩᱜᱼᱟ ᱾
ᱟᱨ ᱚᱱᱠᱟ ᱡᱩᱫᱤ ᱵᱤᱱ ᱞᱟᱹᱭᱟ ᱡᱮ ᱠᱮᱱᱮᱞ ᱠᱚ ᱚᱱᱠᱟ ᱠᱮᱱᱮᱞ ᱠᱚᱦᱚᱸ ᱵᱟᱹᱱᱩᱜᱼᱟ ᱢᱟᱱᱮ ᱮᱸ ᱪᱟᱥ ᱫᱤᱠ ᱛᱷᱮᱠᱮ ᱦᱟᱸᱜ ᱫᱚ ᱵᱟᱭ ᱫᱟᱜ ᱞᱮᱠᱷᱟᱱ ᱟᱹᱰᱤ ᱚᱥᱩᱵᱤᱫᱷᱟ ᱜᱮ ᱢᱮᱱᱟᱜ᱾ ᱛᱮᱞᱮᱭᱟ ᱟᱞᱮᱭᱟᱜ ᱵᱮᱥᱤᱨ ᱵᱷᱟᱜᱽ ᱜᱮ᱾ ᱢᱟᱱᱮ ᱡᱫᱤ ᱴᱷᱤᱠ ᱦᱟᱸᱜ ᱴᱷᱤᱠ ᱦᱮᱸ᱾
ᱢᱟᱱᱮ ᱫᱟᱜ ᱞᱮᱠᱷᱟᱱ ᱯᱮ ᱪᱟᱥᱟ ᱟᱨ ᱵᱟᱝᱠᱷᱟᱱ ᱫᱚ ᱵᱟᱝ ᱦᱩᱭᱩᱜᱼᱟ ᱵᱟᱝ ᱥᱮ᱾
ᱦᱮᱸ ᱦᱮᱸ ᱟᱨ ᱦᱩᱭᱩᱜ ᱛᱟᱦᱮᱱ ᱜᱮᱭᱟ ᱚᱱᱟ ᱠᱮᱱᱮᱞ ᱫᱚ ᱵᱟᱹᱱᱩᱜᱼᱟ ᱤᱱᱟᱹ ᱦᱚᱛᱮᱡ ᱛᱮᱜᱮ ᱟᱞᱮᱭᱟᱜ ᱫᱚ ᱪᱟᱥ ᱨᱮᱱᱟᱜ ᱚᱥᱩᱵᱤᱫᱟ᱾ ᱚᱨ ᱦᱩᱭᱩᱜ ᱠᱟᱱᱟ
ᱛᱟᱦᱚᱞᱮ ᱪᱮᱫ ᱞᱮᱠᱟᱭ ᱫᱟᱜ ᱡᱟᱹᱲᱤᱭᱮᱜ-ᱟ ᱟᱯᱮ ᱥᱮᱫ ᱫᱚ?
ᱟᱨ ᱱᱤᱭᱟᱹ ᱵᱟᱨ ᱫᱚ ᱦᱟᱸᱜ ᱴᱷᱤᱠ ᱜᱮ᱾ ᱪᱟᱸᱫᱚᱳ ᱵᱟᱝᱟᱣᱟᱜ ᱫᱟᱭᱟ ᱫᱩᱲᱟᱹᱲ ᱛᱮ ᱴᱷᱤᱠ ᱜᱮᱭ ᱫᱟᱜ ᱟᱠᱟᱫᱟ ᱟᱨ ᱪᱟᱥ ᱠᱚ ᱦᱟᱸᱜ ᱴᱷᱤᱠᱴᱷᱟᱠ ᱜᱮ ᱦᱩᱭᱩᱜᱭ ᱠᱟᱱᱟ᱾ ᱟᱨᱦᱚ ᱚᱱᱠᱟ ᱟ ᱞᱟᱦᱟ ᱡᱟᱦᱟᱸ ᱛᱟᱵ ᱮᱱ ᱵᱚᱪᱷᱚᱨ᱾
ᱦᱮᱸ᱾
ᱠᱟᱨᱚ ᱦᱟᱸᱜ ᱴᱤᱠ ᱴᱷᱟᱠ ᱫᱚ ᱵᱟᱝ ᱦᱩᱭᱩ ᱟᱠᱟᱱᱟ ᱦᱟᱸᱜ ᱩᱸ ᱵᱟᱭ ᱫᱟᱜ ᱵᱟᱲᱟ ᱟᱠᱟᱫᱟ ᱛᱚᱠᱷᱚᱱ ᱫᱚ᱾ ᱟᱫᱚ ᱤᱱᱟᱹ ᱦᱚᱛᱮᱡ ᱛᱮ ᱞᱟᱦᱟ ᱵᱟᱨ ᱫᱚ ᱴᱷᱤᱠ ᱴᱷᱟᱠ ᱪᱟᱥ ᱚᱱᱠᱟ ᱵᱟᱝ ᱦᱩᱭ ᱟᱠᱟᱱᱟ ᱟᱫᱚ ᱱᱤᱭᱟᱹ ᱵᱟᱨ ᱦᱟᱸᱜ ᱫᱮᱠᱷᱤ᱾ ᱪᱮᱫ ᱞᱮᱠᱟ ᱫᱟᱜ ᱫᱟᱭ ᱥᱮ ᱵᱟᱝ ᱦᱟᱸᱜ᱾ ᱟᱫᱚ ᱚᱱᱮ ᱦᱩᱲᱩ ᱠᱚ ᱨᱚᱦᱚᱭ ᱠᱟᱛᱮ ᱦᱚᱸᱛᱚ ᱵᱟᱝ ᱦᱩᱭᱩᱜᱼᱟ ᱱᱤᱛᱚᱜ ᱫᱟᱜ ᱠᱮᱫᱟᱭ ᱠᱤᱱᱛᱩ ᱦᱟᱸᱜ ᱯᱚᱨᱮ ᱛᱟ ᱟᱨᱚ ᱦᱟᱸᱜ ᱫᱟᱜ ᱫᱟᱜ ᱞᱟᱜᱟᱜᱼᱟ ᱡᱚᱠᱷᱚᱱ ᱦᱟᱸᱜ ᱚᱱᱮ ᱤᱭᱟᱹ ᱠᱚ ᱤᱭᱟᱹ ᱠᱟᱛᱮ ᱨᱚᱦᱚᱭ ᱵᱟᱲᱟ ᱠᱟᱛᱮ᱾ ᱡᱚᱠᱷᱚᱱ ᱢᱤᱫ ᱢᱟᱥ ᱛᱟᱵᱚᱜᱼᱟ᱾ ᱟ ᱥᱟᱨ ᱠᱚ ᱞᱟᱜᱟᱣ ᱦᱩᱭᱩᱜ ᱟᱨ ᱚᱱᱮ ᱦᱮᱲᱦᱮᱫ ᱫᱚᱠᱚ᱾ ᱦᱮᱸ ᱛᱚᱠᱷᱚᱱ ᱚᱱᱟ ᱯᱚᱨᱮ ᱦᱟᱸᱜ ᱟᱨᱚ ᱫᱟᱜ ᱫᱟᱜ ᱦᱟᱸᱜ ᱫᱚᱨᱠᱟᱨ᱾ ᱟᱨ ᱛᱚᱠᱷᱚᱱ ᱜᱮ ᱡᱚᱫᱤ ᱵᱟᱭ ᱫᱟᱜᱟ ᱠᱟᱹᱴᱤᱡ ᱛᱚᱠᱷᱚᱱ ᱫᱚ ᱠᱟᱹᱴᱤᱡ ᱥᱚᱢᱚᱥᱥᱟ-ᱟ᱾
ᱢᱟᱱᱮ ᱛᱚᱠᱷᱚᱱ ᱜᱮ ᱢᱟᱱᱮ ᱚᱱᱟ ᱤᱭᱟᱹ ᱦᱩᱲᱩ ᱤᱭᱟᱹ ᱩᱰᱩᱜ ᱨᱮᱱᱟᱜ ᱤᱭᱟᱹ ᱛᱚ ᱫᱤᱱ᱾
ᱦᱮᱸ᱾
ᱚᱱᱠᱟᱱ ᱥᱩᱢᱳᱭ ᱨᱮ ᱫᱟᱜ ᱵᱟᱭ ᱧᱟᱢ ᱞᱮᱠᱷᱟᱱ ᱢᱟ ᱵᱮᱥ ᱠᱚᱡ ᱫᱚ ᱵᱟᱝ ᱦ ᱦᱩᱭᱩᱜᱼᱟ᱾
ᱟᱪᱪᱷᱟ ᱛᱟᱦᱞᱮ ᱟᱵᱤᱱ ᱫᱚ ᱟ ᱪᱮᱫ ᱠᱚᱵᱮᱱ ᱪᱤᱠᱟᱹ ᱵᱟᱲᱟᱭ ᱛᱟᱦᱮᱱ ᱜᱮᱭᱟ ᱢᱟᱱᱮ ᱠᱟᱹᱢᱤ ᱢᱮᱱᱛᱮ? ᱥᱴᱩᱰᱮᱱᱴ ᱛᱟᱨᱯᱚᱨ ᱦᱩᱭᱩᱜᱜ ᱠᱟᱱᱟ
ᱟᱹᱞᱤᱧ ᱫᱚ ᱟᱹᱞᱤᱧ ᱫᱚ ᱯᱟᱲᱦᱟᱜ ᱠᱟᱱᱟᱞᱤᱧ ᱱᱤᱛᱚᱜ ᱦᱚᱸ᱾
ᱚ᱾
ᱦᱳᱭ᱾
ᱤᱥᱠᱩᱞ ᱨᱮᱵᱮᱱ ᱯᱟᱲᱦᱟᱜ ᱠᱟᱱᱟ ᱥᱮ ᱮᱢᱱᱤ ᱠᱚᱞᱮᱡᱽ ᱨᱮ?
ᱩᱸ ᱠᱚᱞᱮᱡᱽ ᱨᱮ᱾
ᱚ᱾ ᱱᱟᱯᱟᱭ ᱜᱮ᱾
ᱦᱳᱭ ᱦᱳᱭ ᱟᱵᱮᱱ ᱫᱚ ᱛᱟᱦᱚᱞᱮ?
ᱟᱹᱞᱤᱧ ᱦᱚᱸ ᱠᱚᱞᱮᱮᱡ ᱨᱮᱜᱮ ᱞᱤᱧ ᱯᱟᱲᱦᱟᱜ ᱠᱟᱱ ᱜᱮᱭᱟ ᱮᱠᱷᱚᱱ᱾
ᱚ ᱱᱤᱛᱚᱜ ᱫᱚ ᱚᱠᱟᱨᱮ ᱛᱟᱞᱦᱮ ᱚᱲᱟᱜ ᱨᱮᱜᱮᱴ?
ᱵᱟᱝ ᱵᱟ ᱵᱟᱭᱨᱮ ᱨᱮ ᱛᱟᱦᱮᱱ ᱦᱩᱭᱩᱜ ᱛᱟᱦᱮᱱᱟ ᱟᱫᱚ ᱚᱱᱠᱟ ᱡᱟᱦᱱᱟᱜ ᱪᱷᱩᱴᱤ ᱠᱚᱨᱮ ᱫᱚ ᱚᱲᱟᱜ ᱥᱮᱱ ᱦᱩᱭᱩᱜ᱾
ᱚᱸ᱾
ᱮᱠᱷᱚᱱ ᱫᱚ ᱦᱟᱸᱜ ᱵᱟᱭᱨᱮ ᱨᱮᱜᱮ ᱢᱮᱱᱟᱜ ᱞᱤᱧᱟᱹ ᱠᱚᱞᱮᱡᱽ ᱨᱮᱜᱮ ᱦᱟᱸᱜ᱾ ᱟᱫᱚ ᱚᱱᱠᱟ ᱦᱳᱥᱴᱮᱞ ᱠᱚᱨᱮᱜ ᱛᱟᱦᱮᱸ ᱵᱟᱲᱟ ᱦᱩᱭᱩᱜ ᱛᱟᱦᱮᱱ᱾
ᱦᱩᱸ ᱦᱩᱸᱺ
ᱟᱫᱚ ᱦᱟᱸᱜ ᱮᱠᱷᱚᱱ ᱫᱚ ᱵᱟᱝ ᱥᱮᱱ ᱦᱩᱭᱩ ᱠᱟᱱᱟ ᱚᱱᱠᱟ ᱫᱚ᱾ ᱚᱲᱟᱜ ᱠᱚᱨᱮ ᱫᱚ ᱦᱟᱸᱜ ᱠᱷᱚᱵᱚᱨ ᱫᱚ ᱦᱟᱛᱟᱣ ᱵᱟᱲᱟᱭ ᱦᱩᱭᱩᱜ ᱜᱮᱭᱟ ᱛᱚ᱾ ᱪᱟᱲ ᱪᱟᱲ ᱜᱮ ᱯᱷᱳᱱ ᱦᱩᱭᱩᱜᱼᱟ ᱛᱤᱱᱟᱹᱜ ᱴᱟᱠᱚ ᱞᱟᱦᱟ ᱠᱮᱫᱟ ᱥᱮ ᱵᱟᱝ?
ᱦᱳᱭ, ᱟᱹᱞᱤᱧ ᱦᱚᱸᱛᱚ ᱵᱟᱭᱨᱮ ᱨᱮᱜᱮ ᱢᱮᱱᱟᱜ ᱞᱤᱧᱟ ᱚᱲᱟᱜ ᱨᱮᱫᱚ ᱵᱟᱝᱟ᱾
ᱛᱟᱦᱞᱮ ᱚᱲᱟᱜ ᱠᱚᱫᱚ ᱵᱮᱱ ᱥᱮᱱ ᱵᱟᱲᱟᱜ ᱛᱟᱦᱮᱱ ᱜᱮᱭᱟ ᱥᱮ ᱵᱟᱝ?
ᱦᱩᱸ ᱪᱟᱞᱟ ᱵᱟᱲᱟ ᱦᱩᱭᱚᱜ ᱜᱮᱭᱟ ᱢᱟᱡᱷᱮ ᱢᱟᱡᱷᱮ ᱫᱚ ᱾
ᱛᱟᱦᱚᱞᱮ ᱮᱠᱷᱚᱱ ᱫᱚ ᱢᱟᱱᱮ ᱦᱟᱸ ᱵᱟᱵᱮᱱ ᱥᱮᱱ ᱵᱟᱲᱟ ᱟᱠᱟᱱᱟ ᱚᱲᱟᱜ ᱠᱚᱫᱚ᱾
ᱥᱮᱱ ᱞᱮᱱᱟ ᱞᱤᱧ ᱛᱟᱯᱚᱨᱮ ᱦᱮᱡ ᱠᱟᱱᱟ ᱞᱤᱧ ᱠᱤᱪᱷᱩ ᱫᱤᱱ ᱢᱟᱲᱟᱝ ᱜᱮ᱾
ᱚ ᱛᱟᱦᱞᱮ
ᱦᱳᱭ,
ᱛᱚᱞᱟ ᱠᱚᱵᱮᱱ ᱛᱩᱫ ᱜᱚᱲᱚᱣᱟᱣᱟ-ᱜ ᱠᱚ ᱛᱟᱦᱮᱱᱟ?
ᱩᱸ ᱛᱚᱠᱷᱚᱱ ᱫᱚ ᱟᱣᱨᱤ ᱥᱩᱨᱩᱜ ᱛᱟᱦᱮᱸᱱᱟ ᱛᱚ ᱦᱚᱸ ᱚᱭ ᱦᱚᱞᱟ ᱢᱟᱫᱷᱮᱨ ᱠᱷᱚᱱᱟᱜ ᱥᱩᱨᱩ ᱟᱠᱟᱱᱟ᱾ ᱟᱞᱮ ᱥᱮᱜ ᱢᱟ ᱮᱸ ᱱᱮᱛᱟᱨ ᱢᱟ ᱜᱟᱹᱰᱤ ᱛᱮᱵᱚ ᱥᱤᱭᱚᱜ ᱥᱤ ᱫᱟᱛᱚ ᱟᱫᱚ ᱜᱟᱹᱰᱤ ᱠᱚ ᱵᱟᱝ ᱧᱟᱢᱚᱜ ᱠᱟᱱᱟ ᱟᱫᱚ ᱤᱱᱟᱹ ᱦᱚᱛᱮᱡ ᱛᱮ ᱵᱟᱝ ᱦᱩᱭᱩ-ᱜ ᱠᱟᱱᱟ᱾ ᱠᱟᱱ ᱛᱟᱦᱮᱸᱫ᱾ ᱦᱳᱭ,
ᱟᱪᱪᱷᱟ, ᱟᱵᱤᱱ ᱫᱚ ᱱᱤᱭᱟᱹ ᱮᱯ ᱫᱚ ᱛᱤᱥ ᱠᱷᱚᱱᱟᱜ ᱵᱮᱱ ᱵᱮᱵᱚᱦᱟᱨ ᱠᱟᱹᱴᱤ ᱞᱟᱹᱭ ᱞᱮᱠᱷᱟᱱ ᱛᱤᱱᱟᱹᱜ ᱴᱟᱠᱥ ᱠᱚ ᱵᱟᱠᱤ ᱢᱮᱱᱟᱜ ᱛᱟᱵᱮᱱᱟ?
ᱟᱞᱤᱧᱟᱜ ᱴᱟᱠᱥ ᱫᱚ ᱦᱩᱭᱩᱜ ᱠᱟᱱᱟ, ᱟᱴ ᱟᱴ ᱴᱤ ᱵᱟᱠᱤ ᱢᱮᱱᱟᱜᱼᱟ ᱵᱮᱥᱤᱫᱤᱱ ᱞᱟᱦᱟ ᱫᱚ ᱵᱟᱞᱤᱧ ᱢᱟᱱᱮ ᱵᱟᱹᱞᱤᱧ ᱤᱱᱥᱴᱚᱞ ᱟᱠᱟᱫ ᱛᱟᱦᱮᱸ
ᱚ ᱛᱟᱦᱞᱮ ᱛᱚ ᱦᱟᱸᱜ ᱛᱤᱦᱤᱧ ᱜᱮ ᱠᱚᱢᱯᱞᱤᱴ ᱞᱟᱜᱟᱣ ᱵᱮᱱᱟ ᱛᱚ᱾ ᱢᱟᱱᱮ ᱛᱤᱦᱮᱧ ᱠᱚᱢᱯᱞᱤᱴ ᱞᱮᱠᱷᱟᱱ ᱪᱮᱫ ᱦᱩᱭᱩᱜ ᱠᱟᱱᱟ ᱯᱨᱚᱛᱤ ᱤᱭᱟᱹ ᱥᱚᱱᱤ ᱵᱟᱨ ᱨᱮ ᱢᱚᱱᱮ ᱦᱚᱭ ᱯᱮᱢᱮᱴ ᱫᱚ ᱠᱚ ᱮᱢᱚᱜ ᱠᱟᱱᱟ ᱢᱚᱱᱮ ᱦᱚᱭ ᱾
ᱦᱳᱭ ᱥᱩᱱᱤ ᱨᱚᱵᱤᱵᱟᱨ ᱞᱟᱹᱭ ᱫᱟᱠᱚ ᱛᱚ ᱮᱢᱚᱜ ᱠᱟᱱᱟ ᱠᱚ᱾
ᱦᱮᱸ ᱟᱫᱚ ᱛᱮᱤᱦᱤᱧ ᱮᱢ ᱠᱚᱢᱯᱞᱤᱴ ᱞᱮᱠᱷᱟᱱ ᱠᱟᱹᱴᱤᱡ ᱵᱷᱟᱜᱤ ᱜᱮ ᱦᱩᱭᱩᱜ ᱛᱟᱢᱟ ᱠᱚᱢᱯᱤᱞᱴ ᱤᱭᱟᱹᱢ ᱧᱟᱢᱟ ᱯᱮᱢᱮᱱᱴ ᱛᱟᱨᱯᱚᱨ ᱫᱮ ᱯᱚᱨᱮ ᱟᱨ ᱢᱤᱫᱴᱟᱝ ᱪᱮᱫ ᱦᱩᱭᱩᱜ ᱠᱟᱱᱟ ᱡᱩᱫᱤ ᱟᱢᱮᱢ ᱞᱟᱹᱭᱟ ᱡᱮ ᱱᱚᱜ ᱚᱭ ᱱᱤᱭᱟᱹ ᱴᱟᱜ ᱟᱭᱰᱤ ᱟᱨ ᱟᱴ ᱴᱤ ᱵᱟᱠᱤ ᱢᱮᱱᱟᱜ ᱛᱟᱢᱟ ᱡᱮᱢᱚᱱᱮᱢ ᱞᱟᱹᱭ ᱠᱮᱫᱟ᱾
ᱦᱮᱸ ᱦᱮᱸ,
ᱱᱤᱭᱟᱹ ᱟᱴᱴᱤᱢ ᱠᱚᱢᱯᱞᱤᱴ ᱠᱮᱫᱟ ᱟᱨ ᱚᱱᱠᱟ ᱡᱩᱫᱤᱢ ᱢᱚᱱᱮᱭᱟ ᱡᱮ ᱟᱵᱟᱨ ᱠᱚᱨᱟᱣ ᱤᱧ ᱡᱩᱫᱤ ᱟᱵᱟᱨ ᱠᱚᱨᱟᱣ ᱮᱢ ᱪᱟᱹᱭᱟ ᱛᱟᱦᱚᱞᱮ ᱠᱷᱟᱱ ᱫᱚ ᱮᱴᱟᱜ ᱦᱚᱲᱟᱜ ᱱᱟᱢᱵᱟᱨ ᱡᱮᱢᱚᱱ ᱚᱲᱟᱜ ᱦᱚᱲᱟᱜ ᱱᱟᱢᱵᱟᱨ ᱜᱮ ᱚᱱᱟ ᱱᱟᱢᱵᱟᱨ ᱛᱮᱢ ᱤᱭᱟᱹ ᱫᱟᱲᱮᱭᱟᱜᱼᱟ ᱟᱨ ᱡᱟᱦᱟᱸ ᱚᱱᱟ ᱵᱮᱝᱠ ᱮᱠᱟᱣᱩᱱᱴ ᱵᱟ ᱤᱭᱩ ᱯᱤ ᱟᱭ ᱟᱭᱰᱤ ᱚᱱᱟ ᱫᱚ ᱮᱴᱟᱜ ᱮᱢ ᱫᱟᱲᱮᱭᱟᱜᱼᱟ᱾
ᱢᱟ ᱚᱱᱟ ᱢᱟ ᱠᱚ ᱞᱮᱭ ᱮᱜᱼᱟ ᱚᱱᱟ ᱢᱟᱠᱚ ᱞᱟᱹᱭᱟ ᱡᱮ ᱤᱭᱟᱹ ᱵᱟᱨᱭᱟ ᱯᱤᱭᱟ ᱟᱭᱰᱤ ᱢᱟ ᱠᱷᱩᱞᱟᱹᱣ ᱵᱟᱝ ᱜᱟᱱᱚᱜ ᱚᱱᱠᱟ ᱠᱚ ᱞᱟᱹᱭᱟ ᱥᱮ ᱪᱮᱫ?
ᱵᱟᱝ ᱵᱟᱝ ᱟᱨ ᱤᱧ ᱡᱮᱢᱚᱱ ᱤᱧ ᱢᱤᱫᱴᱮᱱ ᱟᱭᱰᱤᱧ ᱠᱚᱢᱯᱤᱞᱤᱴ ᱟᱠᱟᱫᱟ ᱟᱫᱚ ᱱᱤᱭᱟᱹ ᱫᱚ ᱦᱩᱭᱩᱜ ᱠᱟᱱ ᱛᱤᱧᱟ ᱤᱧᱟᱜ ᱫᱚᱥᱨᱟ ᱟᱭᱰᱤ᱾
ᱚᱻ ᱟᱪᱪᱷᱟ ᱩᱱᱫᱚ ᱢᱟᱱᱮ ᱵᱟᱨᱭᱟ ᱵᱟ ᱚ ᱚ ᱠᱟᱹᱴᱤᱡ ᱞᱟᱦᱟ ᱠᱷᱚᱱ ᱜᱮ ᱟᱢ ᱫᱚ ᱢᱟᱱᱮ ᱪᱟᱹᱞᱩ ᱠᱟᱱᱟᱱ ᱛᱟᱢ ᱥᱮ
ᱦᱮᱸ ᱦᱮᱸ ᱟᱫᱚ ᱦᱟᱸᱜ ᱤᱧᱦᱚᱸ ᱵᱤᱥᱤ ᱫᱤᱱ ᱠᱷᱚᱱᱟᱜ ᱫᱚ ᱵᱟᱹᱧ ᱤᱭᱟᱹᱣ ᱟᱠᱟᱫᱟ ᱚᱱᱮ ᱱᱚᱜ ᱚᱭ ᱠᱩᱲᱤ ᱫᱤᱱ ᱞᱟᱦᱟ ᱚᱱᱠᱟ ᱠᱷᱚᱱᱟᱜ ᱤᱧ ᱤᱭᱟᱹᱣ ᱟᱠᱟᱫᱟ ᱟᱫᱚ ᱤᱧᱫᱚ
ᱰᱮᱞᱤ ᱫᱚ ᱦᱟᱸᱜ ᱵᱟᱹᱧ ᱜᱚᱞ ᱯᱷᱚᱭ ᱛᱟᱦᱮᱸᱫ᱾ ᱡᱮᱫᱤᱱᱤᱧ ᱜᱚᱞᱯᱷᱚᱭ ᱛᱟᱦᱮᱸᱱᱟ ᱢᱚᱱᱮ ᱦᱩᱭᱩᱜ ᱛᱟᱦᱮᱸᱱᱟ ᱟᱫᱚ ᱮ ᱯᱩᱨᱟᱹ ᱮᱠᱫᱚᱢ ᱞᱟᱜᱟᱹᱛᱟᱨᱤᱧ ᱜᱚᱞᱯᱚᱭᱟᱸᱛᱟᱦᱮᱱᱟ ᱾ᱮᱠ ᱫᱩ ᱜᱷᱽᱚᱱᱴᱟ ᱟᱨ ᱠᱚᱢᱯᱞᱤᱴ ᱠᱮᱫ ᱜᱮ
ᱦᱮᱸ ᱦᱮᱸ ᱥᱚᱢᱚ-ᱭ ᱠᱚᱸ ᱛᱟᱦᱮᱸ ᱞᱮᱱᱹᱠᱷᱟᱱ ᱢᱟ, ᱴᱷᱤᱠᱹᱜᱮ᱾
ᱦᱮᱸ ᱛᱟᱦᱚᱹᱞᱮ ᱦᱮᱸ ᱛᱟᱦᱚᱸᱞᱮ ᱟᱸ ᱟᱨ ᱚᱠᱟᱴᱟ-ᱜ ᱠᱚᱞᱮᱡᱽ ᱨᱮᱹᱵᱮᱱ ᱤᱭᱟᱹᱭ ᱛᱟᱦᱮᱸ ᱟᱸᱵᱮᱱ
ᱟᱞᱤᱧ ᱫᱚ ᱱᱚᱛᱮ ᱵᱟᱸᱠᱩᱲᱟ ᱥᱮᱫ᱾
ᱵᱟᱹᱠᱩᱲᱟ ᱥᱚᱢᱢᱤᱞᱚᱱᱤ ᱥᱮᱤᱥᱴᱟᱱ ᱠᱚᱟᱭ?
ᱚᱭ ᱚᱱᱟ ᱠᱚᱨᱮ ᱜᱮ᱾
ᱦᱮᱸᱛᱚ ᱴᱷᱤᱠ ᱜᱮᱭᱟ ᱦᱚᱜᱚᱭ ᱛᱚ ᱥᱚᱢᱚᱭ ᱠᱚᱼᱦᱚᱸ ᱦᱳᱭ ᱦᱮᱡᱱᱟᱦᱟᱸᱜ ᱾ ᱟᱨ ᱡᱩᱫᱤ ᱱᱤᱛᱚᱜ ᱯᱷᱤᱨᱤ ᱢᱮᱱᱟᱜ ᱵᱮᱱᱟ᱾ ᱛᱟᱦᱚᱞᱮ ᱟᱨ ᱟᱨ ᱦᱟᱸᱜ ᱞᱤᱧ ᱠᱚᱞᱫᱟ᱾ ᱵᱟ ᱟᱵᱮᱱ ᱠᱚᱞ ᱵᱮᱱ?
ᱴᱷᱤᱠ ᱟᱪᱷᱮ ᱦᱟᱸᱜ ᱠᱟᱹᱴᱤᱡ ᱯᱚᱨᱮ᱾